ᱦᱮᱸ ᱜᱚᱝᱠᱮ ᱡᱚᱦᱟᱨ ᱜᱮ
ᱦᱮᱸ ᱡᱚᱦᱟᱨ ᱜᱮ ᱜᱚᱢᱠᱮ ᱥᱟᱶᱛᱟ ᱥᱟᱹᱜᱩᱱ ᱥᱮᱛᱟᱜ
ᱦᱳᱭ ᱦᱳᱭ ᱟᱹᱞᱤᱧ ᱯᱟᱦᱴᱟ ᱥᱮᱫ ᱠᱷᱚᱱ ᱥᱟᱹᱜᱩᱱ ᱥᱮᱛᱟᱜ ᱟᱨ ᱥᱟᱹᱜᱩᱱ ᱡᱚᱦᱟᱨ ᱜᱮᱞᱤᱧ ᱪᱟᱞᱟ ᱟᱵᱤᱱ ᱠᱟᱱᱟ ᱦᱮᱸ
ᱠᱟᱹᱭᱫᱟ
ᱟᱫᱚ ᱮᱠᱷᱚᱱ ᱫᱚ ᱚᱲᱟᱜ ᱨᱮᱜᱮ ᱢᱮᱱᱟᱜ ᱟᱠᱟᱫ ᱞᱤᱧᱟᱹ
ᱦᱮᱸ ᱛᱟᱦᱚᱞᱮ ᱟᱹᱞᱤᱧ ᱦᱚᱸ ᱚᱲᱟᱜ ᱨᱮᱜᱮ ᱢᱮᱱᱟᱜ ᱟᱠᱟᱫ ᱞᱤᱧᱟᱹ ᱚᱱᱠᱟ ᱜᱚᱝᱠᱮ ᱛᱟᱦᱞᱮ ᱪᱟᱥ ᱠᱟᱹᱢᱤ ᱠᱚᱫᱚ ᱛᱤᱱ ᱥᱟᱺᱜᱤᱧ ᱠᱮᱫᱟ ᱯᱮ?
ᱟᱫᱚ ᱜᱚᱝᱠᱮ ᱦᱚᱜ ᱚᱭ ᱛᱚ ᱫᱟᱜ ᱠᱚᱭ ᱟᱨᱟᱢᱵᱚ ᱠᱟᱫᱟ ᱟᱫᱚ ᱦᱮᱹᱜ ᱮ ᱞᱟᱛᱟᱨ ᱥᱮᱱᱟᱜ ᱡᱟᱦᱟᱸ ᱵᱟᱹᱭᱦᱟᱹᱨ ᱠᱚ ᱢᱮᱱᱟᱜᱼᱟ ᱚᱱᱟ ᱠᱚᱫᱚᱞᱮ ᱮ ᱛᱷᱚᱯ ᱫᱟ ᱥᱮ ᱥᱤ ᱵᱟᱲᱟ ᱦᱩᱭᱩᱜ ᱠᱟᱱᱟ ᱦᱮᱸ ᱥᱮ ᱢᱤᱫ ᱫᱷᱟᱣ ᱠᱟᱛᱮ ᱥᱤ ᱦᱳᱭ ᱠᱟᱱᱟ ᱟᱨᱠᱤ ᱡᱟᱦᱟᱸ ᱦᱟᱥᱟ ᱠᱚ ᱥᱤᱭᱟ ᱦᱤᱡᱩᱜ ᱠᱟᱱᱟ ᱟᱨ ᱠᱟᱹᱴᱤᱡ ᱡᱩᱫᱤ ᱱᱚᱝᱠᱟ ᱜᱮ ᱢᱟᱱᱮ ᱦᱚᱞᱟ ᱡᱟᱦᱟᱸᱭ ᱫᱟᱜ ᱠᱮᱫᱟᱭ
ᱛᱮᱦᱮᱱ ᱜᱟᱯᱟ ᱚᱝᱠᱟᱜᱮ ᱛᱟᱦᱞᱮ ᱨᱚᱦᱚᱭᱚᱜ ᱠᱟᱜ ᱦᱳᱭᱳᱜᱼᱟ ᱾
ᱦᱮᱸᱥᱮ ᱟᱹᱵᱤᱱ ᱥᱮᱜ ᱫᱚ ᱛᱟᱦᱚᱞᱮ ᱨᱚᱦᱚᱭ ᱠᱚ ᱛᱤᱱᱟᱹᱜ ᱡᱷᱟᱹᱞ ᱵᱤᱱ ᱤᱫᱤ ᱠᱮᱫᱟ?
ᱠᱚᱫᱚ ᱦᱟᱸᱜ ᱢᱚᱴᱟᱢᱩᱴᱤ ᱟᱥᱟᱲ ᱵᱚᱸᱜᱟ ᱨᱮᱱᱟᱜ ᱳᱭ ᱯᱚᱱᱨᱚ ᱠᱩᱲᱤ ᱠᱷᱟᱹᱱ ᱠᱷᱚᱱ ᱜᱮ ᱫᱟᱜ ᱜᱚᱜ ᱠᱟᱫᱟ ᱟᱞᱮ ᱥᱮᱫ ᱫᱚ ᱢᱚᱴᱟᱢᱩᱴᱤ ᱢᱟᱱᱮ ᱵᱟᱹᱭᱦᱟᱹᱲ ᱠᱚᱫᱚ ᱵᱟᱹᱫᱽ ᱠᱚᱫᱚ ᱦᱟᱸᱜ ᱦᱚᱜᱼᱚᱭ ᱦᱚᱞᱟ ᱡᱟᱦᱟᱸᱭ ᱫᱟᱜ ᱠᱚᱫᱚ ᱦᱚᱞᱟ ᱢᱟᱫᱷᱮᱨ ᱚᱱᱟ ᱛᱮ ᱞᱟᱜᱟᱣ ᱠᱟᱱᱟ ᱵᱟᱹᱫᱽ ᱠᱚ ᱯᱚᱲᱟ ᱠᱚᱫᱚ
ᱟᱹᱰᱤ ᱟᱹᱰᱤ ᱜᱮ ᱱᱟᱯᱟᱭ ᱛᱟᱦᱚᱞᱮ ᱡᱮᱦᱮᱛᱩ ᱟᱵᱤᱱ ᱥᱮᱜ ᱫᱟᱜ ᱠᱮᱜ ᱠᱷᱟᱱ ᱦᱮᱸ ᱥᱮ ᱵᱟᱝ
ᱦᱩᱸ ᱦᱩᱸ
ᱦᱮᱦᱮ ᱨᱚᱦᱚᱭ ᱟᱨᱟᱢᱵᱚ ᱠᱮᱫᱟ ᱦᱮᱸ ᱥᱮ ᱵᱟᱝ ᱟᱫᱚ ᱜᱚᱝᱠᱮ ᱨᱚᱦᱚᱭ ᱫᱚ ᱛᱚ ᱜᱷᱩᱴᱩ ᱠᱚ ᱥᱮᱫ ᱮᱠᱠᱷᱱᱚ ᱫᱚ ᱵᱟᱹᱠᱤ ᱦᱮᱱᱟᱜ
ᱦᱳᱭ ᱦᱳᱭ ᱦᱳᱭ ᱵᱟᱹᱠᱤ ᱢᱮᱱᱟᱜ ᱜᱮᱭᱟ ᱜᱚᱝᱠᱮ ᱴᱩ ᱥᱮᱫ ᱫᱚ ᱚᱝᱠᱟ ᱞᱮᱠᱟ ᱱᱚᱜᱼᱚᱭ ᱦᱚᱞᱟ ᱡᱟᱦᱟᱸᱭ ᱫᱟᱜ ᱠᱟᱫᱟᱭ ᱟᱞᱮ ᱥᱮᱫ ᱫᱚᱜ ᱡᱟᱹᱥᱛᱤ ᱧᱚᱜ ᱜᱮᱭ ᱫᱟᱜ ᱠᱮᱫᱟᱭ ᱚᱱᱟ ᱫᱟᱜ ᱛᱮ ᱫᱟᱜ ᱠᱟᱱ ᱜᱮᱭᱟ ᱜᱚᱝᱠᱮ ᱟᱯᱮ ᱫᱚ ᱥᱮᱨᱢᱟᱨᱮ ᱛᱤᱱ ᱫᱷᱟᱣ ᱯᱮ ᱪᱟᱥ ᱜᱮᱭᱟ
ᱦᱮᱸ ᱜᱚᱝᱠᱮ ᱟᱞᱮ ᱫᱚ ᱥᱤᱡᱤᱱ ᱨᱮᱫᱚ ᱵᱟᱨ ᱫᱷᱟᱣ ᱞᱮ ᱪᱟᱥᱟ ᱥᱮᱨᱢᱟ ᱨᱮ ᱟᱨᱠᱤ ᱢᱤᱫᱴᱟᱝ ᱫᱚ ᱵᱚᱨᱥᱟ ᱨᱮ ᱟᱴᱟᱝ ᱫᱚ ᱦᱳᱭᱳᱜ ᱠᱟᱱᱟ ᱫᱷᱚᱨᱚᱱ ᱨᱮ
ᱦᱮᱸ ᱥᱮ
ᱦᱩᱸ ᱚᱱᱠᱟ ᱥᱚᱵ ᱟᱞᱮ ᱥᱮᱜ ᱫᱚ ᱚᱝᱠᱟ ᱞᱮᱠᱟ ᱫᱚ ᱦᱟᱸᱜ ᱢᱤᱫ ᱫᱷᱟᱣ ᱜᱮᱞᱮ ᱪᱟᱥᱟ ᱥᱮᱨᱢᱟ ᱨᱮᱫᱚ ᱚᱝᱠᱟ ᱥᱮᱨᱢᱟ ᱡᱟᱹᱲᱤ ᱵᱷᱚᱨᱥᱟ ᱜᱮ ᱠᱟᱱ ᱜᱮᱭᱟᱞᱮ ᱵᱩᱨᱩ ᱴᱚᱴᱷᱟ ᱦᱚᱲ ᱠᱟᱱᱟᱞᱮ ᱫᱷᱚᱨᱚᱱ ᱫᱚ ᱦᱟᱸᱜ ᱚᱝᱠᱟ ᱞᱮᱠᱟ ᱫᱟᱜ ᱠᱚᱫᱚ ᱟᱹᱰᱤ ᱢᱟᱱᱮ ᱟᱱᱟᱴ ᱮᱴᱠᱮᱴᱚᱬᱮ ᱨᱮ ᱞᱮ ᱯᱟᱲᱟᱣ ᱜᱚᱫᱚᱜᱼᱟ ᱟᱫᱚ ᱯᱩᱠᱷᱨᱤ ᱠᱚᱨᱮ ᱡᱟᱦᱟᱸ ᱯᱩᱠᱷᱨᱤ ᱫᱷᱟᱨᱮ ᱠᱚᱨᱮ ᱡᱟᱦᱟᱸᱭᱟᱜ ᱠᱚ ᱢᱟᱴᱷ ᱠᱚ ᱢᱮᱱᱟᱜ ᱛᱟᱠᱚᱣᱟ ᱩᱱᱠᱩ ᱫᱚ ᱦᱟᱸᱜ ᱚᱲᱟᱜ ᱡᱚᱢ ᱞᱮᱠᱟ ᱥᱚᱵᱡᱤ ᱫᱚᱠᱚ ᱪᱟᱥ ᱜᱮᱭᱟ ᱟᱲᱟᱜ ᱥᱟᱠᱟᱢ ᱠᱚ
ᱟᱪᱪᱷᱟ ᱟᱫᱚ ᱜᱚᱝᱠᱮ ᱡᱟᱦᱟᱭ ᱦᱳᱲᱳ ᱡᱚᱢ ᱞᱟᱹᱜᱤᱫ ᱛᱮᱫᱚ ᱢᱟᱛᱚ ᱢᱟᱱᱮ ᱡᱚᱢ ᱞᱟᱹᱜᱤᱫ ᱛᱮᱫᱚ ᱪᱟᱣᱞᱮ ᱫᱚᱨᱠᱟᱨ ᱜᱮ ᱦᱳᱲᱳ ᱟᱨ ᱥᱟᱶᱛᱮ ᱩᱛ ᱛᱩ ᱟᱛᱚ ᱩᱛᱩ ᱞᱟᱹᱜᱤᱜ ᱢᱟ ᱥᱚᱵᱡᱤ ᱜᱮ ᱫᱚᱠᱟᱨ ᱦᱮᱸ ᱥᱮ ᱵᱟᱝ? ᱟᱫᱚ ᱛᱤᱱᱟᱹᱜ ᱫᱚ ᱠᱤᱨᱤᱧ ᱠᱟᱛᱮᱢ ᱡᱚᱢᱟ ᱥᱮ ᱦᱩᱸ ᱜᱚᱝᱠᱮ ᱛᱟᱦᱚᱞᱮ ᱥᱚᱵᱽᱡᱤ ᱠᱚᱫᱚ ᱪᱮᱜ ᱡᱟᱹᱥᱛᱤ ᱯᱮ ᱨᱚᱦᱚᱭᱟ ᱮᱢᱱᱤ ᱡᱟᱸᱦᱟ ᱠᱚᱸᱰᱷᱟ ᱢᱚᱰᱟ ᱠᱚ ᱥᱮ ᱪᱮᱜ?
ᱦᱩᱸ ᱦᱩᱸ ᱠᱚᱸᱰᱷᱟ ᱠᱚ ᱵᱮᱸᱜᱟᱲ ᱠᱳ
ᱚ
ᱱᱤᱭᱜᱮ ᱡᱟᱹᱥᱛᱤ ᱞᱮ ᱨᱚᱦᱚᱭ ᱟᱯᱮ ᱥᱮᱜ ᱫᱚ ᱜᱚᱝᱠᱮ ᱥᱚᱵᱽᱡᱤ ᱠᱚᱫᱚ ᱪᱮᱜ ᱠᱚᱯᱮ ᱪᱟᱥ ᱜᱮᱭᱟ
ᱟᱞᱮ ᱫᱚ ᱜᱚᱝᱠᱮ ᱥᱚᱵᱽᱡᱤ ᱠᱚᱫᱚ ᱢᱟᱱᱮ ᱡᱟᱦᱟᱸ ᱵᱟᱨᱜᱮ ᱫᱷᱟᱨᱮ ᱟᱨ ᱡᱟᱦᱟᱸ ᱜᱷᱩᱴᱩ ᱥᱮᱱᱟᱜ ᱠᱷᱮᱛ ᱠᱚᱦᱚᱸ ᱢᱮᱱᱟᱜ ᱜᱮᱭᱟ ᱡᱟᱦᱟᱸ ᱫᱚ ᱦᱳᱭᱳᱜ ᱠᱟᱱᱟ ᱦᱳᱲᱳ ᱵᱟᱝ ᱦᱳᱭᱳᱜᱼᱟ ᱥᱚᱵᱽᱡᱤ ᱯᱚᱠᱠᱷᱮ ᱟᱱᱟᱪ ᱯᱚᱠᱠᱷᱮ ᱠᱷᱮᱛ ᱠᱟᱱᱟ ᱵᱟᱹᱭᱦᱟᱹᱲ ᱠᱟᱱᱟ ᱚᱱᱟᱴᱟᱜ ᱠᱚᱫᱚ ᱥᱚᱵᱽᱡᱤ ᱜᱮᱞᱮ ᱨᱚᱦᱚᱭᱟ
ᱟᱫᱚ ᱜᱚᱝᱠᱮ ᱱᱮ ᱱᱤᱝᱠᱟᱹ ᱚᱲᱟᱜ ᱡᱚᱢ ᱞᱮᱠᱟ ᱜᱮᱞᱮ ᱨᱚᱦᱚᱭᱟ ᱟᱫᱚ ᱱᱤᱝᱠᱟᱹ ᱡᱟᱦᱟᱸᱭ ᱯᱩᱨᱟᱹ ᱟᱹᱠᱷᱨᱤᱧ ᱞᱮᱠᱟ ᱵᱷᱟᱛᱮ ᱫᱚ ᱠᱷᱩᱵ ᱠᱚᱢ ᱦᱚᱲ ᱠᱚ ᱨᱚᱦᱚᱭᱟ ᱟᱨᱠᱤ ᱢᱤᱫᱴᱟᱝ ᱵᱟᱨᱭᱟ ᱦᱚᱲ ᱠᱚ ᱨᱚᱦᱚᱭᱟ
ᱦᱮᱸ ᱥᱮ
ᱟᱫᱚ ᱜᱚᱝᱠᱮ ᱡᱟᱦᱟᱸ ᱟᱵᱤᱱ ᱥᱮᱫ ᱡᱟᱦᱟᱸ ᱴᱚᱴᱷᱟ ᱵᱤᱱ ᱞᱟᱹᱭ ᱠᱮᱫᱟ ᱵᱩᱨᱩ ᱴᱚᱴᱷᱟ ᱠᱟᱱᱟᱵᱤᱱ ᱦᱮᱸ ᱥᱮ ᱵᱟᱝ ᱛᱟᱦᱚᱞᱮ ᱥᱤᱡᱤᱱ ᱨᱮᱫᱚ ᱢᱤᱫ ᱫᱷᱟᱣ ᱜᱮ ᱪᱟᱥ ᱦᱩᱭᱩᱜ ᱟᱥᱮ
ᱦᱳᱭ ᱦᱳᱭ ᱜᱚᱝᱠᱮ
ᱟᱫᱚᱞᱤᱧ ᱞᱟᱹᱭ ᱫᱟ ᱡᱟᱦᱟᱸ ᱥᱤᱡᱤᱱ ᱨᱮ ᱚᱱᱟ ᱵᱚᱨᱥᱟ ᱥᱤᱡᱤᱱ ᱜᱮᱯᱮ ᱪᱟᱥᱟ ᱚᱱᱟ ᱛᱮᱢᱟᱛᱚ ᱢᱟᱱᱮ ᱥᱩᱫᱷᱩ ᱞᱟᱡ ᱯᱮᱨᱮᱡᱽ ᱡᱚᱢ ᱜᱮ ᱪᱟᱞᱟᱜᱼᱟ ᱥᱮ ᱚᱱᱟ ᱠᱷᱚᱱᱟᱜ ᱟᱵᱟᱨ ᱡᱟᱹᱥᱛᱤ ᱡᱟᱦᱟᱱᱟᱜ ᱟᱨᱡᱟᱣ ᱞᱮᱠᱟᱱ ᱫᱷᱚᱱ ᱫᱚ ᱢᱮᱱᱟᱜ ᱛᱟᱯᱮᱭᱟ ᱟᱯᱮ ᱫᱤᱥᱚᱢ ᱥᱮᱫ ᱨᱮᱫᱚ ᱛᱟᱦᱚᱞᱮ
ᱧᱮᱞ ᱵᱮᱱ ᱜᱚᱝᱠᱮ ᱚᱱᱠᱟ ᱞᱮᱠᱟ ᱡᱟᱦᱟᱸᱭ ᱠᱚᱣᱟᱜ ᱠᱷᱮᱛ ᱵᱟᱹᱫᱽ ᱠᱚ ᱡᱟᱦᱟᱸᱭ ᱡᱟᱹᱥᱛᱤ ᱜᱮᱛᱟ ᱠᱚᱣᱟ ᱩᱱᱠᱩ ᱫᱚ ᱡᱚᱢ ᱥᱟᱶᱛᱮ ᱠᱟᱹᱴᱤᱡ ᱚᱲᱟᱜ ᱥᱚᱝᱥᱟᱨ ᱨᱮ ᱯᱚᱭᱥᱟ ᱠᱚ ᱞᱟᱹᱜᱤᱫ ᱛᱮᱦᱚᱸ ᱠᱚ ᱠᱷᱨᱤᱧ ᱜᱮᱭᱟ ᱡᱟᱦᱟᱸᱭ ᱜᱚᱝᱠᱮ ᱠᱚᱢ ᱧᱚᱜ ᱜᱮᱛᱟ ᱠᱚᱣᱟ ᱩᱝᱠᱩ ᱫᱚ ᱡᱚᱢ ᱢᱚᱛᱚ ᱞᱟᱹᱜᱤᱜ ᱫᱚ ᱛᱟᱦᱞᱮ ᱠᱷᱟᱱ ᱫᱚ ᱚᱱᱟ ᱫᱚ ᱟᱠᱠᱷᱨᱤᱧ ᱵᱟᱭ ᱜᱟᱱᱚᱜᱼᱟ ᱩᱝᱠᱩ ᱫᱚ ᱡᱚᱢ ᱞᱟᱹᱜᱤᱛ ᱠᱚ ᱫᱚᱦᱚ ᱠᱟᱜᱼᱟ ᱾ ᱚᱱᱟ ᱫᱚ ᱡᱚᱢ ᱢᱟᱱᱮ ᱠᱷᱮᱛ ᱵᱟᱹᱫᱽ ᱪᱮᱛᱟᱱ ᱨᱮ ᱢᱟᱱᱮ ᱰᱤᱯᱮᱱᱟᱭ ᱡᱟᱦᱟᱸᱭ ᱡᱟᱹᱥᱛᱤ ᱜᱮᱭᱟ ᱠᱩᱫᱚ ᱡᱟᱹᱥᱛᱤ ᱠᱚ ᱫᱚᱦᱚ ᱠᱟᱛᱮ ᱠᱚ ᱤᱭᱟᱹᱭᱟ
ᱚ
ᱟᱨ ᱜᱚᱝᱠᱮᱧ ᱢᱮᱱᱫᱟ ᱱᱚᱰᱮ ᱱᱚᱣᱟ ᱠᱟᱛᱷᱟ ᱢᱟᱱᱮ ᱪᱮᱫ ᱠᱚ ᱞᱟᱹᱭᱟ ᱪᱤᱫ ᱡᱟᱹᱥᱛᱤ ᱟᱯᱮ ᱥᱮᱫ ᱫᱚ ᱦᱳᱲᱳ ᱵᱮᱥᱤ ᱠᱚ ᱨᱚᱦᱚᱭᱟ ᱟᱨᱠᱤ
ᱟᱞᱮᱥᱮᱫ ᱫᱚ ᱜᱚᱝᱠᱮ ᱚᱱᱟ ᱥᱚᱨᱱᱚ ᱟᱨ ᱯᱩᱡᱟᱹ ᱟᱨ ᱞᱚᱞᱟᱴ
ᱦᱮᱸ ᱦᱮᱸ ᱜᱚᱝᱠᱮ ᱟᱡᱸᱚᱢ ᱧᱟᱢ ᱫᱟ ᱵᱤᱱ
ᱦᱳᱭ ᱦᱳᱭ
ᱞᱟᱹᱭ ᱫᱟᱹᱧ ᱚᱠᱟᱴᱟᱜ ᱦᱩᱲᱩ ᱡᱟᱹᱥᱛᱤ ᱯᱮ ᱨᱚᱦᱚᱭᱟ ᱟᱯᱮ ᱫᱚ
ᱢᱟᱱᱮ ᱡᱟᱦᱟᱸ ᱜᱚᱝᱠᱮ ᱡᱟᱦᱟᱸ ᱯᱩᱥ ᱵᱚᱸᱜᱟ ᱡᱟᱦᱟᱸ ᱠᱚ ᱤᱨᱟ ᱢᱟᱱᱮ ᱡᱟᱦᱟᱸ ᱞᱮᱴ ᱧᱚᱜ ᱛᱮ ᱵᱤᱞᱤᱜᱼᱟ ᱚᱱᱟ ᱫᱟᱜ ᱠᱷᱮᱛ ᱠᱚᱨᱮᱱᱟᱜ ᱚᱱᱟ ᱨᱮᱫᱚ ᱦᱩᱭᱩᱜ ᱠᱟᱱᱟ ᱯᱩᱡᱟᱹ ᱦᱩᱲᱩ ᱞᱮ ᱨᱚᱦᱚᱭ ᱜᱮᱭᱟ
ᱚ ᱚ
ᱟᱨ ᱡᱟᱦᱟᱸᱭ ᱜᱷᱩᱴᱩ ᱠᱚᱨᱮᱱᱟᱜ ᱚᱱᱟ ᱠᱚᱫᱚ ᱡᱟᱦᱟᱸ ᱪᱟᱲ ᱛᱮ ᱵᱤᱞᱤᱜᱼᱟ ᱥᱚᱨᱦᱟᱭ ᱵᱚᱸᱜᱟ ᱨᱮ ᱤᱨ ᱦᱩᱭᱩᱜᱼᱟ ᱚᱱᱟ ᱠᱚᱫᱚ ᱦᱩᱭᱩᱜ ᱠᱟᱱᱟ ᱞᱚᱞᱟᱴ ᱟᱨ ᱡᱟᱦᱟᱸ ᱢᱟᱱᱮ ᱫᱚᱢᱮ ᱵᱟᱝ ᱞᱚᱥᱚᱫᱚᱜᱼᱟ ᱫᱚᱢᱮ ᱵᱟᱝ ᱜᱷᱩᱴᱩ ᱚᱱᱟ ᱠᱚᱫᱚ ᱦᱟᱸᱜ ᱥᱚᱨᱱᱚ ᱞᱮ ᱨᱚᱦᱚᱭ
ᱦᱮᱸ ᱚᱱᱟ ᱠᱚᱢ ᱞᱟᱹᱭ ᱠᱮᱫᱟ ᱚᱱᱟ ᱠᱚ ᱦᱳᱨᱳ ᱫᱚ ᱫᱟᱢ ᱦᱚᱸ ᱠᱟᱹᱴᱤᱡ ᱛᱟᱜᱽᱟ ᱧᱚᱜ ᱜᱮᱯᱮ ᱧᱟᱢᱟ ᱛᱟᱦᱚᱞᱮ ᱦᱮᱸ ᱥᱮ ᱵᱟᱝ
ᱦᱳᱭ ᱦᱳᱭ ᱦᱳᱭ ᱢᱚᱴᱟᱢᱩᱴᱤ ᱵᱟᱨᱚᱥᱚ ᱥᱟᱲᱮ ᱵᱟᱨᱚᱥᱚ ᱛᱮᱨᱚᱥᱚ ᱪᱳᱫᱫᱳ
ᱚ ᱛᱟᱦᱚᱞᱮ ᱟᱹᱰᱤ ᱱᱟᱯᱟᱭ ᱜᱮ ᱦᱮᱸ ᱥᱮ ᱵᱟᱝ
ᱟᱫᱚ ᱜᱚᱝᱠᱮ ᱟᱯᱮ ᱥᱮᱫ ᱫᱚ ᱪᱮᱫ ᱠᱚᱯᱮ ᱪᱟᱥ ᱜᱮᱭᱟ
ᱟᱞᱮᱥᱮᱫ ᱫᱚ ᱦᱩᱲᱩ ᱦᱚᱸ ᱚᱱᱮ ᱡᱟᱦᱟᱸ ᱵᱤᱱ ᱞᱟᱹᱭ ᱠᱮᱫᱟ ᱞᱚᱞᱟᱴ ᱥᱚᱨᱱᱚ ᱟᱨ ᱠᱟᱱᱟ ᱢᱤᱫᱴᱟᱝ ᱱᱮᱛᱟᱨ ᱠᱚ ᱩᱰᱩᱠᱮᱫ ᱫᱚ ᱪᱮᱫ ᱦᱮᱸ ᱚᱱᱟ ᱧᱩᱛᱩᱢ ᱫᱚ ᱵᱟᱹᱞᱤᱧ ᱫᱤᱥᱟᱹᱭᱮᱫ ᱛᱟᱠᱚᱣᱟ ᱪᱮᱫᱴᱟᱱ ᱠᱚ ᱞᱟᱹᱭᱫᱚ ᱚᱱᱟ ᱟᱨᱠᱤ ᱦᱮᱸ ᱥᱮ ᱥᱩᱯᱟᱨ ᱥᱟᱢᱚᱞᱤ ᱡᱟᱦᱟᱸ ᱧᱩᱛᱩᱢ ᱠᱚ ᱢᱮᱱᱟᱜ ᱫᱚ ᱟᱹᱞᱤᱧ ᱦᱚᱸ ᱩᱱᱟᱹᱜ ᱫᱚ ᱚᱱᱟ ᱪᱟᱥ ᱥᱟᱶᱛᱮ ᱫᱚ ᱩᱱᱟᱹᱜ ᱡᱚᱯᱲᱟᱣ ᱫᱚ ᱵᱟᱹᱱᱩᱜ ᱞᱤᱧᱟ ᱦᱮᱸᱥᱮ ᱫᱤᱠᱩ ᱠᱤᱪᱷᱩ ᱢᱟᱱᱮ ᱚᱲᱟᱜ ᱚᱲᱟᱜ ᱢᱚᱪᱟᱛᱮ ᱟᱸᱚᱢ ᱵᱟᱲᱟ ᱦᱩᱭ ᱠᱟᱱᱟ ᱱᱚᱣᱟ ᱠᱚ ᱱᱚᱣᱟ ᱠᱚ ᱪᱟᱥ ᱵᱟᱲᱟᱭ ᱦᱩᱭᱩᱜ ᱟᱥᱮ
ᱟᱨ ᱜᱚᱝᱠᱮ ᱤᱭᱟᱹ ᱫᱚᱯᱮ ᱪᱟᱥ ᱟᱥᱮ ᱵᱟᱝ ᱡᱟᱦᱟᱸ ᱫᱚᱠᱚ ᱞᱟᱹᱭᱟ ᱚᱱᱮ ᱚᱱᱮ ᱤᱭᱟᱹ ᱦᱩᱲᱩ ᱡᱟᱦᱟᱸ ᱯᱟᱭᱮᱥ ᱪᱟᱣᱞᱮ ᱡᱟᱦᱟᱸ ᱦᱳᱲᱩ ᱦᱩᱭᱩᱜ ᱫᱚ ᱚᱱᱟ ᱫᱚᱠᱚ ᱞᱟᱹᱭᱟ ᱫᱟᱱᱟ ᱜᱩᱲᱤ ᱢᱚᱫᱷᱩᱢᱟᱞᱚᱛᱤ ᱚᱱᱟ ᱦᱚᱸᱯᱮ ᱪᱟᱥ ᱟᱥᱮ ᱵᱟᱝ ᱛᱟᱦᱚᱞᱮ
ᱜᱚᱝᱠᱮ ᱚᱱᱟ ᱫᱚ ᱪᱟᱥ ᱵᱟᱲᱟ ᱵᱟᱝ ᱦᱩᱭᱩᱜ ᱜᱮᱭᱟ
ᱚ ᱚ ᱚ ᱟᱹᱰᱤ ᱜᱮ ᱱᱟᱯᱟᱭ ᱛᱟᱦᱚᱞᱮ ᱚᱱᱟ ᱦᱩᱲᱩ ᱢᱟ ᱟᱞᱮ ᱱᱚᱛᱮ ᱢᱤᱫᱴᱟᱝ ᱵᱟᱨᱭᱟ ᱦᱚᱲ ᱪᱟᱥ ᱜᱮᱭᱟ ᱵᱟᱝ ᱫᱚ ᱵᱟᱝ ᱪᱮᱫᱟᱜ ᱤᱧ ᱞᱟᱹᱭᱟ ᱢᱟᱱᱮ ᱞᱟᱹᱭ ᱟᱭ ᱡᱟᱜᱮ ᱱᱤᱡᱮ ᱚᱲᱟᱜ ᱫᱩᱣᱟᱹᱨ ᱡᱚᱢ ᱞᱟᱹᱜᱤᱫ ᱦᱚᱸᱛᱚᱢ ᱪᱟᱥ ᱟᱥᱮ
ᱦᱩᱸ
ᱦᱮᱸ ᱟᱨ ᱜᱚᱝᱠᱮ ᱛᱟᱦᱚᱞᱮ ᱚᱱᱟ ᱱᱤᱛᱚᱜ ᱢᱟᱛᱚ ᱩᱛᱩ ᱠᱚᱫᱚ ᱵᱤᱨ ᱟᱯᱮ ᱥᱮᱫ ᱢᱟ ᱵᱤᱨᱢ ᱞᱟᱹᱭ ᱠᱮᱫᱟ ᱥᱮ ᱵᱩᱨᱩ ᱦᱚᱸᱢ ᱞᱟᱹᱭ ᱠᱮᱫᱟ ᱛᱟᱦᱚᱞᱮ ᱩᱫ ᱯᱩᱴᱠᱟᱹ ᱠᱚ ᱧᱟᱢᱚᱜ ᱠᱟᱱᱟ ᱥᱮ ᱵᱟᱝ ᱟᱯᱮ ᱫᱤᱥᱚᱢ ᱥᱮᱫ ᱨᱮᱫᱚ ᱛᱟᱦᱚᱞᱮ
ᱩᱫᱠᱚᱫᱚ ᱯᱷᱩᱴᱠᱟᱹ ᱫᱚ ᱚᱱᱠᱟ ᱞᱮᱠᱟ ᱵᱟᱝ ᱧᱟᱢᱚᱜ ᱨᱮᱦᱚᱸ ᱩᱫ ᱠᱚᱫᱚ ᱟᱹᱰᱤ ᱡᱟᱹᱥᱛᱤ ᱜᱮ ᱧᱟᱢᱚᱜᱼᱟ ᱟᱨ ᱛᱤᱦᱤᱧ ᱜᱟᱯᱟ ᱫᱚ ᱚᱱᱟ ᱵᱩᱨᱩ ᱠᱚᱨᱮᱱᱟᱜ ᱟᱭᱢᱟ ᱟᱲᱟᱜ ᱥᱟᱠᱟᱢ ᱵᱟ ᱚᱱᱠᱟ ᱵᱩᱨᱩ ᱠᱟᱨᱞᱟ ᱵᱩᱨᱩ ᱠᱩᱸᱫᱽᱨᱤ ᱚᱱᱟ ᱠᱚ ᱟᱹᱰᱤ ᱡᱟᱹᱥᱛᱤ ᱡᱟᱹᱥᱛᱤ ᱜᱮ ᱧᱟᱢᱚᱜ ᱛᱟᱦᱮᱱ ᱜᱮᱭᱟ ᱦᱮᱸ ᱟᱫᱚ ᱵᱩᱨᱩ ᱠᱷᱚᱜ ᱞᱮ
ᱜᱚᱝᱠᱮ ᱡᱟᱦᱟᱸ ᱵᱤᱱ ᱞᱟᱹᱭ ᱠᱮᱫᱟ ᱚᱱᱟ ᱵᱩᱨᱩ ᱠᱟᱨᱞᱟ ᱵᱩᱨᱩ ᱠᱟᱨᱞᱟ ᱫᱚ ᱟᱹᱞᱤᱧ ᱦᱚᱸ ᱟᱹᱵᱤᱱ ᱴᱷᱮᱱ ᱜᱮ ᱯᱳᱭᱞᱳ ᱞᱤᱧ ᱟᱸᱡᱚᱢ ᱠᱮᱫᱟ ᱦᱮᱸᱥᱮ ᱟᱫᱚ ᱚᱱᱟ ᱵᱤᱱ ᱠᱟᱹᱴᱤᱡ ᱞᱟᱹᱭ ᱟᱞᱤᱧ ᱠᱷᱟᱱ ᱚᱠᱟ ᱞᱮᱠᱟ ᱵᱷᱟᱵᱽᱛᱮ ᱚᱱᱟ ᱦᱩᱭᱩᱜᱼᱟ ᱠᱟᱹᱴᱤᱡ ᱞᱟᱹᱭ ᱟᱞᱤᱧ ᱵᱤᱱ ᱥᱮ
ᱚᱱᱟ ᱫᱚ ᱦᱩᱭᱩᱜ ᱠᱟᱱᱟ ᱵᱩᱨᱩ ᱨᱮᱜᱮ ᱦᱩᱭᱩᱜ ᱠᱟᱱᱟ ᱦᱩᱭᱩᱜᱼᱟ ᱚᱱᱟ ᱠᱚ ᱱᱟᱹᱲᱤ ᱠᱚᱜᱼᱟ ᱱᱟᱹᱲᱤ ᱠᱟᱛᱮᱜ ᱚᱱᱟ ᱠᱩᱸᱫᱽᱨᱤ ᱞᱮᱠᱟ ᱜᱮ ᱢᱟᱱᱮ ᱡᱚ ᱠᱚᱣᱟ ᱟᱹᱰᱤ ᱟᱹᱰᱤ ᱟᱢᱫᱟ ᱟᱹᱰᱤ ᱟᱢᱫᱟ ᱜᱮ ᱟᱹᱰᱤ ᱟᱢᱫᱟ ᱜᱮ ᱡᱚᱜᱼᱟ ᱛᱟᱯᱚᱨᱮ ᱠᱩᱸᱫᱽᱨᱤ ᱦᱚᱸ ᱠᱩᱸᱫᱽᱨᱤ ᱧᱚᱜ ᱞᱮᱠᱟᱜᱮ ᱟᱫᱚ ᱚᱱᱟ ᱫᱚ ᱠᱟᱹᱴᱤᱡ ᱜᱳᱞ ᱫᱷᱟᱨᱟ ᱧᱚᱜ ᱜᱮ ᱦᱩᱭᱩᱜᱼᱟ ᱦᱟᱱᱟ ᱟᱹᱛᱩ ᱠᱩᱸᱫᱽᱨᱤ ᱵᱟᱡᱟᱨ ᱠᱩᱸᱫᱽᱨᱤ ᱞᱮᱠᱟ ᱚᱱᱠᱟ ᱫᱚ ᱵᱟᱝ ᱦᱩᱭᱩᱜ ᱠᱟᱱᱟ ᱴᱮᱱ ᱜᱮᱭᱟ ᱦᱮᱸ ᱟᱫᱚ ᱚᱱᱟ ᱨᱮᱱᱟᱜ ᱡᱩᱫᱤ ᱟᱹᱞᱩ ᱟᱹᱞᱩᱛᱮ ᱡᱩᱫᱤ ᱩᱛᱩ ᱵᱮᱱ ᱡᱚᱢ ᱵᱟᱝ ᱟᱹᱰᱤ ᱢᱟᱱᱮ ᱵᱟᱵᱮᱱ ᱦᱤᱲᱤᱧ ᱫᱟᱲᱮᱭᱟᱜᱼᱟ ᱟᱹᱰᱤ ᱥᱤᱵᱤᱞᱟ ᱛᱟᱨᱯᱚᱨᱮ ᱨᱟᱯᱟᱜ ᱠᱟᱛᱮᱫ ᱥᱤᱯᱤ ᱦᱚᱸ ᱟᱹᱰᱤ ᱡᱟᱹᱥᱛᱤ ᱜᱮ ᱟᱫᱚ ᱟᱞᱮ ᱫᱚ ᱵᱩᱨᱩ ᱴᱚᱴᱷᱟ ᱠᱟᱱᱟᱞᱮ ᱛᱚ ᱟᱫᱚ ᱛᱤᱦᱮᱧ ᱜᱟᱯᱟ ᱫᱚ ᱚᱱᱠᱟ ᱡᱟᱦᱟᱸᱭ ᱠᱩ ᱠᱟᱰᱟ ᱠᱚ ᱰᱟᱹᱝᱨᱤ ᱠᱩ ᱜᱚᱯᱤᱭᱟ ᱫᱚ ᱩᱱᱠᱩ ᱫᱚ ᱵᱩᱨᱩ ᱥᱮᱫ ᱠᱩ ᱨᱟᱠᱟᱵ ᱠᱟᱛᱮᱜ ᱚᱱᱟ ᱠᱚ ᱢᱟᱱᱮ ᱟᱹᱜᱩᱭᱟ ᱛᱟᱯᱚᱨᱮ ᱡᱚᱢ ᱵᱟᱲᱟ ᱦᱩᱭᱩᱜ ᱜᱮᱭᱟ᱾ ᱱᱤᱝ ᱦᱚᱲ ᱦᱚᱸ ᱱᱤᱛᱚᱜ ᱫᱚ ᱦᱟᱸᱜ ᱵᱟᱡᱟᱨ ᱥᱮᱫ ᱨᱮ ᱛᱟᱦᱮᱸ ᱦᱩᱭᱩᱜ ᱠᱟᱱᱟ ᱚᱞᱚᱜ ᱯᱟᱲᱦᱟᱜ ᱠᱷᱛᱤᱨ ᱦᱟᱱᱛᱮ ᱛᱟᱦᱚᱞᱮ ᱚᱲᱟᱜ ᱥᱮᱫ ᱪᱟᱞᱟᱣ ᱞᱮᱱᱠᱷᱟᱱ ᱱᱤᱝᱠᱟᱱ ᱦᱚᱸᱲ ᱚᱱᱟ ᱠᱚ ᱢᱟᱡᱷᱮ ᱢᱟᱡᱷᱮ ᱟᱹᱜᱩ ᱵᱟᱲᱟ ᱡᱚᱢ ᱵᱟᱲᱟ ᱦᱩᱭᱩᱜ ᱜᱮᱭᱟ ᱟᱫᱚ ᱱᱚᱶᱟ ᱜᱮ ᱵᱷᱟᱜᱮ ᱞᱤᱧ ᱵᱩᱡᱟ
ᱵᱩᱨᱩ ᱤᱭᱟᱹ ᱵᱤᱱ ᱞᱟᱹᱭ ᱠᱮᱫᱟ ᱢᱟᱱᱮ ᱚᱱᱟ ᱫᱚ ᱠᱤ ᱢᱟᱱᱮ ᱪᱮᱫ ᱞᱮᱠᱟ ᱮᱠᱮᱱᱟᱜ ᱛᱮᱦᱚᱸ ᱡᱚᱢ ᱜᱟᱱᱚᱜᱼᱟ ᱥᱮ ᱚᱱᱟ ᱡᱟᱥ ᱩᱛᱩ ᱠᱟᱛᱮ ᱜᱮ ᱪᱟᱲᱟ ᱵᱟᱢ ᱡᱚᱢ ᱫᱟᱲᱮᱭᱟᱜᱼᱟ? ᱟᱠᱟ ᱞᱮᱠᱟᱱᱟᱜ?
ᱵᱟᱝ ᱱᱟᱝ ᱵᱮᱨᱮᱞ ᱛᱮᱦᱚᱸ ᱵᱮᱱ ᱡᱚᱢᱼᱟ ᱚᱱᱟ ᱠᱷᱩᱸᱫᱽᱨᱤ ᱴᱟᱜ ᱫᱚ ᱵᱮᱨᱮᱞ ᱛᱮᱦᱚᱸ ᱡᱚᱢ ᱜᱟᱱᱚᱜ ᱜᱮᱭᱟ᱾ ᱦᱮᱸ ᱟᱫᱚ ᱩᱛᱩ ᱠᱟᱛᱮ ᱜᱮ ᱟᱞᱮ ᱫᱚ ᱡᱟᱹᱥᱛᱤ ᱞᱮ ᱧᱩᱭ
ᱢᱟᱱᱮ ᱵᱷᱚᱨᱵᱩᱴᱤ ᱡᱮᱢᱚᱱ ᱡᱟᱦᱟᱸ ᱠᱟᱛᱷᱟ ᱠᱷᱩ ᱞᱟᱹᱭᱼᱟ ᱚᱱᱠᱟᱱ ᱡᱤᱱᱤᱥ ᱠᱟᱱᱟ ᱥᱮ ᱪᱮᱫ?
ᱦᱳᱭ ᱦᱳᱭ ᱦᱳᱭ ᱛᱟᱯᱚᱨᱮ ᱚᱱᱟ ᱡᱤᱱᱤᱥ ᱫᱚ ᱵᱷᱟᱹᱜᱤ ᱜᱮᱞᱤᱧ ᱵᱩᱡᱟ ᱠᱟᱨᱚᱱ ᱢᱟᱱᱮ ᱚᱱᱟ ᱫᱚ ᱵᱤᱱᱟᱹ ᱥᱟᱨ ᱛᱮ ᱦᱩᱭᱩᱜᱼᱟ ᱚᱱᱟ ᱯᱨᱟᱠᱨᱤᱛᱤᱠ ᱞᱮᱠᱟᱛ ᱛᱮ ᱦᱩᱭᱩᱜᱼᱟ ᱵᱤᱱᱟ ᱥᱟᱨ ᱛᱮ ᱦᱩᱭᱩᱜᱼᱟ
ᱚ ᱚ ᱟᱹᱰᱤ ᱱᱟᱯᱟᱭ ᱛᱚ ᱛᱟᱦᱚᱞᱮ ᱜᱚᱝᱠᱮ ᱱᱚᱣᱟ ᱡᱤᱱᱤᱥ ᱴᱟᱜ ᱫᱚ ᱡᱮ ᱟᱡ ᱟᱡ ᱛᱮ ᱡᱤᱱᱤᱥ ᱠᱳᱱᱳ ᱢᱟᱱᱮ ᱵᱤᱥ ᱥᱮ ᱡᱟᱦᱟᱸ ᱛᱮᱢ ᱪᱮᱫ ᱵᱟᱝ ᱞᱟᱜᱟᱜ ᱠᱟᱱᱟ ᱦᱮᱸ ᱥᱮ ᱵᱟᱝ ᱦᱮᱸ ᱛᱚᱞᱮ ᱜᱚᱢᱠᱮ ᱡᱩᱫᱤ ᱟᱛᱚᱢ ᱛᱟᱭᱚᱢ ᱧᱟᱯᱟᱢ ᱫᱷᱟᱨᱟ ᱦᱩᱭ ᱞᱮᱱᱠᱷᱟᱱ ᱚᱱᱟᱠᱟ ᱚᱱᱟ ᱡᱟᱦᱟᱸ ᱵᱩᱨᱩ ᱠᱟᱨᱞᱟ ᱵᱤᱱ ᱞᱟᱹᱭ ᱠᱮᱫᱟ ᱡᱚᱢ ᱦᱚᱪᱚ ᱞᱤᱧ ᱵᱤᱱ ᱦᱮᱸ ᱥᱮ ᱠᱟᱹᱴᱤᱡ ᱛᱟᱦᱚᱞᱮ
ᱛᱮᱦᱮᱧ ᱜᱟᱯᱟ ᱟᱹᱰᱤ ᱡᱟᱹᱥᱛᱤ ᱦᱩᱭᱩᱜᱼᱟ ᱜᱚᱢᱠᱮ ᱟᱹᱰᱤ ᱠᱷᱟᱱ ᱟᱹᱰᱤ ᱡᱟᱹᱥᱛᱤ ᱜᱮ ᱡᱩᱫᱤ ᱟᱵᱮᱱ ᱡᱩᱫᱤ ᱚᱭ ᱢᱤᱫ ᱜᱷᱚᱱᱴᱟ ᱞᱮ ᱵᱟᱠᱟᱱ ᱫᱚ ᱡᱩᱫᱤ ᱵᱩᱨᱩ ᱥᱮᱫ ᱫᱟᱬᱟᱱ ᱵᱱ ᱧᱟᱢᱟ ᱟᱹᱰᱤ ᱜᱟᱱ ᱢᱤᱫ ᱩᱛᱩ ᱜᱟᱱ ᱫᱚᱵᱮᱱ ᱡᱚᱜᱟᱲ ᱜᱮᱭᱟ᱾ ᱦᱚᱲ ᱟᱹᱰᱤᱜᱟᱱ ᱦᱚᱲ ᱠᱚᱠᱚ ᱚᱱᱠᱟ ᱠᱚ ᱫᱟᱬᱟᱱ ᱠᱚ ᱪᱟᱞᱟᱜᱼᱟ ᱟᱵᱟᱨ ᱛᱤᱦᱮᱧ ᱜᱟᱯᱟ ᱫᱚ ᱡᱟᱦᱟᱸᱭ ᱵᱩᱨᱩ ᱫᱷᱟᱨᱮ ᱠᱚᱨᱮ ᱠᱷᱮᱛ ᱛᱟᱠᱚ ᱱᱟᱦᱮᱞ ᱠᱚ ᱥᱤ ᱵᱟᱲᱟ ᱠᱮᱫ ᱜᱮᱭᱟ ᱟᱫᱚ ᱚᱱᱠᱟ ᱜᱮ ᱫᱟᱠᱟ ᱡᱚᱢ ᱠᱟᱛᱮᱫ ᱠᱟᱹᱴᱤᱡ ᱚᱱᱛᱮ ᱵᱩᱨᱩ ᱥᱮᱫ ᱠᱚ ᱨᱟᱠᱟᱵ ᱧᱚᱜ ᱮᱱ ᱜᱮᱭᱟ ᱟᱫᱚ ᱩᱱᱠᱩ ᱠᱚ ᱧᱟᱢ ᱠᱮᱫ ᱜᱮᱟ. ᱰᱤ ᱜᱟᱱ
ᱦᱚᱻ ᱟᱫᱚ ᱜᱚᱝᱠᱮ ᱟᱹᱵᱤᱱᱚ ᱫᱤᱥᱚᱢ ᱠᱚ ᱮᱱᱠᱷᱚᱱ ᱪᱟᱞᱟᱣ ᱠᱟᱛᱮᱫ ᱮᱱᱠᱷᱟᱱ ᱟᱹᱜᱩ ᱦᱩᱭ ᱠᱚᱜᱼᱟ ᱢᱤᱫ ᱫᱤᱱ ᱜᱟᱱ ᱡᱚᱢ ᱦᱩᱭ ᱠᱚᱜᱼᱟ ᱢᱟᱱᱮ ᱡᱟᱦᱟᱸ ᱟᱡ ᱟᱡ ᱛᱮ ᱡᱟᱦᱟᱸ ᱡᱤᱱᱤᱥ ᱤᱭᱟᱹᱜᱼᱟ ᱠᱳᱱᱳ ᱨᱟᱱ ᱵᱤᱱᱟᱹ ᱨᱟᱱ ᱢᱩᱨᱜᱟᱹᱱᱛᱮ ᱚᱱᱟ ᱡᱤᱱᱤᱥ ᱠᱚᱫᱚ ᱥᱤᱵᱤᱞᱚᱜ ᱜᱮᱭᱟ ᱥᱮ
ᱦᱚᱭ ᱦᱚᱭ ᱦᱳᱭ ᱜᱚᱝᱠᱮ ᱟᱹᱰᱤ ᱥᱤᱵᱤᱞ ᱜᱮ
ᱟᱫᱚ ᱜᱚᱝᱠᱮ ᱚᱱᱟ ᱫᱚ ᱢᱟᱱᱮ ᱥᱟᱱᱟᱢ ᱥᱟᱶ ᱥᱟᱱᱟᱢ ᱡᱤᱱᱤᱥ ᱥᱟᱶᱛᱮ ᱩᱛᱩ ᱫᱚ ᱜᱟᱱᱚᱜᱼᱟ ᱡᱮᱢᱚᱱ ᱠᱚᱸᱰᱷᱟ ᱢᱚᱸᱰᱷᱟ ᱟᱹᱞᱩ ᱥᱟᱶ ᱛᱮ ᱡᱟᱦᱟᱸ ᱢᱟᱱᱮ ᱡᱚᱛᱚ ᱦᱮᱸᱥᱮ ᱚ ᱟᱪᱷᱟ ᱟᱪᱷᱟ ᱟᱹᱰᱤᱜᱮ ᱱᱟᱯᱟᱭ ᱵᱩᱨᱩ ᱠᱟᱨᱞᱟ ᱥᱮ ᱪᱮᱫ
ᱦᱚᱸ ᱵᱩᱨᱩ ᱠᱳᱨᱞᱟ ᱵᱩᱨᱩ ᱠᱩᱸᱫᱽᱨᱤ
ᱚ ᱢᱟᱱᱮ ᱵᱩᱨᱩ ᱠᱩᱸᱫᱽᱨᱤ ᱦᱚᱸᱠᱚ ᱢᱮᱱᱟ ᱵᱩᱨᱩ ᱠᱚᱨᱞᱟ ᱦᱚᱸᱠᱚ ᱢᱮᱱᱟ ᱥᱮ ᱪᱮᱫ?
ᱵᱟᱸ ᱢᱟᱱᱮ ᱟᱞᱟᱫᱟ ᱜᱮᱭᱟ ᱠᱟᱞᱞᱟ ᱟᱞᱟᱫᱟ ᱠᱩᱸᱫᱽᱨᱤ ᱟᱞᱟᱫᱟ᱾
ᱚ ᱢᱟᱱᱮ ᱵᱟᱨᱭᱟ ᱨᱚᱠᱚᱢ ᱡᱤᱱᱤᱥ ᱢᱮᱱᱟᱜᱼᱟ ᱟᱥᱮ ᱪᱮᱫ?
ᱵᱟᱨ ᱨᱚᱠᱚᱢ ᱡᱤᱱᱤᱥ ᱡᱮᱢᱚᱱ ᱟᱵᱚ ᱱᱤᱛᱚᱜ ᱠᱟᱨᱞᱟ ᱵᱚᱱ ᱞᱟᱹᱭ ᱮᱫᱟ ᱟᱞᱟᱫᱟ ᱜᱮᱭᱟ᱾ ᱠᱩᱸᱫᱽᱨᱤ ᱵᱚᱱ ᱞᱟᱹᱭᱫᱟ ᱟᱞᱟᱫᱟ ᱜᱮᱭᱟ ᱥᱮᱨᱠᱚᱢ ᱵᱩᱨᱩ ᱠᱟᱨᱞᱟ ᱦᱚᱸ ᱟᱞᱟᱫᱟ ᱜᱮᱭᱟ᱾ ᱟᱨ ᱵᱩᱨᱩᱵ ᱠᱩᱸᱫᱽᱨᱤ ᱦᱚᱸ ᱟᱞᱟᱫᱟ ᱜᱮᱭᱟ᱾
ᱚ ᱟᱨ ᱵᱟᱱᱟᱨ ᱜᱮ ᱢᱟᱱᱮ ᱟᱡ ᱟᱡᱛᱮ ᱛᱮᱫᱚ ᱢᱟᱱᱮ ᱦᱩᱭᱩᱜᱼᱟ ᱥᱮ?
ᱦᱳᱭ ᱦᱳᱭ ᱟᱡ ᱟᱡᱛᱮᱜᱮ ᱦᱩᱭᱩᱜᱼᱟ ᱟᱫᱚ ᱡᱟᱦᱟᱸ ᱠᱚᱦᱟᱸᱜ ᱵᱟᱝ ᱜᱚᱫ ᱧᱟᱢᱚᱜᱼᱟ ᱡᱚᱛᱚ ᱡᱟᱭᱜᱟ ᱨᱮᱱᱟᱜ ᱫᱚ ᱵᱟᱵᱮᱱ ᱜᱚᱜ ᱫᱟᱲᱮᱭᱟᱛᱚ ᱚᱱᱟᱜᱮ ᱦᱟᱸᱜ ᱵᱤᱞᱤ ᱠᱟᱛᱮᱜ ᱧᱩᱨᱦᱟᱹᱭᱮᱱ ᱜᱮᱭᱟ ᱟᱫᱚ ᱟᱨᱚ ᱦᱤᱡᱩᱜ ᱠᱟᱱ ᱥᱤᱡᱤᱱ ᱨᱮᱦᱟᱸᱜ ᱟᱫᱚ ᱚᱱᱟᱜᱮ ᱟᱨᱚ ᱚᱢᱚᱱᱮᱱ, ᱜᱤ
ᱚ
ᱟᱵᱤᱱ ᱴᱷᱮᱱ ᱫᱚ ᱜᱚᱝᱠᱮ ᱱᱚᱣᱟ ᱟᱸᱡᱚᱢ ᱠᱟᱛᱮᱫ ᱟᱹᱰᱤ ᱵᱷᱟᱜᱮ ᱜᱮᱞᱤᱧ ᱵᱩᱡᱽ ᱠᱮᱫᱟ ᱟᱹᱞᱤᱧ ᱱᱚᱶᱟ ᱫᱚ ᱯᱷᱟᱥᱴ ᱯᱳᱭᱞᱳ ᱜᱮᱞᱤᱧ ᱟᱸᱚᱢ ᱠᱮᱫᱟ ᱱᱚᱶᱟ ᱫᱚ ᱟᱨᱠᱤ ᱠᱤᱝ ᱱᱚᱣᱟ ᱡᱟᱦᱟᱸ ᱵᱟᱨᱭᱟ ᱡᱤᱱᱤᱥ ᱵᱤᱱ ᱞᱟᱹᱭ ᱠᱮᱫᱟ ᱟᱫᱚ ᱟᱞᱮ ᱫᱤᱥᱚᱢ ᱥᱮᱫ ᱫᱚ ᱱᱚᱣᱟ ᱡᱤᱱᱤᱥᱴᱟᱜ ᱫᱚ ᱵᱟᱹᱱᱩᱜᱼᱟ ᱟᱫᱚ ᱟᱞᱮ ᱫᱚ ᱵᱩᱨᱩ ᱫᱤᱥᱚᱢ ᱦᱚᱲ ᱫᱚᱞᱮ ᱵᱟᱝ ᱠᱟᱱᱟ ᱮᱢᱱᱤ ᱵᱤᱨ ᱫᱚ ᱢᱮᱱᱟᱜ ᱛᱟᱞᱮᱭᱟ ᱜᱚᱝᱠᱮ ᱟᱨ ᱵᱤᱨ ᱫᱚ ᱵᱚᱞᱛᱮ ᱟᱞᱮ ᱫᱚ ᱚᱱᱠᱟ ᱵᱩᱨᱩ ᱦᱚᱸ ᱵᱟᱹᱱᱩᱜ ᱛᱟᱞᱮᱭᱟ ᱟᱨ ᱵᱤᱨ ᱫᱚ ᱦᱮᱱᱟᱜ ᱛᱟᱞᱮᱭᱟ ᱢᱮᱱᱠᱷᱟᱱ ᱟᱞᱮ ᱵᱟᱹᱞᱤ ᱦᱟᱥᱟ ᱨᱮᱱᱟᱜ ᱵᱤᱨ ᱠᱟᱱ ᱛᱟᱞᱮ ᱟᱨᱠᱤ
ᱵᱤᱨ ᱨᱮ ᱫᱚ ᱱᱚᱣᱟ ᱡᱤᱱᱤᱥ ᱫᱚ ᱵᱟᱝ ᱧᱟᱢ ᱵᱟᱹᱞᱤᱧ ᱮᱢ ᱵᱟᱲᱟᱭᱟ ᱧᱟᱢᱚᱜᱼᱟ ᱢᱮᱱ
ᱵᱟᱝ ᱵᱟᱝ ᱚᱱᱟ ᱵᱤᱨ ᱵᱩᱨᱩ ᱥᱮᱫ ᱜᱤ ᱧᱟᱢᱚᱜᱼᱟ ᱱᱚᱣᱟ ᱡᱤᱱᱤᱥᱴᱟᱜ ᱫᱚ ᱦᱮᱸ ᱥᱮ ᱟᱨᱠᱤ ᱦᱩᱸ ᱟᱫᱚ ᱜᱚᱝᱠᱮ ᱵᱟᱠᱷᱟᱱ ᱪᱟᱞᱟᱣ ᱦᱩᱭ ᱠᱚᱜ-ᱟ ᱱᱚᱣᱟ ᱟᱹᱵᱤᱱ ᱚᱠᱟᱴᱟᱜ ᱱᱟᱜᱟᱨ ᱠᱚᱨᱮ ᱦᱚᱸ ᱵᱤᱱ ᱛᱟᱦᱮᱱᱟ ᱡᱩᱫᱤ ᱮᱱᱠᱷᱟᱱ ᱥᱩᱨ ᱠᱚ ᱟᱫᱚᱞᱤᱧ ᱵᱷᱟᱜᱟᱣ ᱠᱚᱜ ᱜᱮᱭᱟ ᱢᱤᱫ ᱫᱤᱱ ᱜᱟᱱ
ᱟᱹᱞᱤᱧ ᱫᱚ ᱛᱮᱦᱮ ᱛᱤᱦᱤᱧ ᱜᱟᱯᱟ ᱫᱚ ᱦᱟᱸᱜ ᱚᱱᱟ ᱡᱷᱟᱲᱜᱨᱟᱢ ᱥᱮᱫ ᱨᱮ ᱞᱤᱧ ᱛᱟᱦᱮᱱ ᱜᱮᱭᱟ
ᱚ ᱚ ᱫᱤᱥᱚᱢ ᱫᱚ ᱛᱟᱦᱚᱞᱮ ᱦᱟᱱᱮ ᱱᱚᱛᱮ ᱥᱮ ᱪᱮᱜ ᱵᱩᱨᱩ ᱥᱮ
ᱦᱟᱱᱛᱮ ᱫᱤᱥᱚᱢ ᱫᱚ ᱦᱟᱱᱟ ᱤᱭᱟᱹ ᱥᱮᱫ ᱠᱟᱱᱟ ᱦᱟᱱᱟ ᱟᱸ ᱟᱸ ᱵᱟᱸᱠᱩᱲᱟ ᱥᱮᱱ
ᱚ ᱟᱹᱞᱤᱧ ᱦᱚᱸᱛᱚ ᱱᱚᱛᱮ ᱨᱮᱜᱮ ᱢᱮᱱᱟᱜ ᱟᱠᱟᱫ ᱞᱤᱧᱟ ᱟᱹᱵᱤᱱ ᱡᱟᱦᱟᱸ ᱵᱟᱸᱠᱩᱲᱟ ᱜᱮᱞᱤᱧ ᱞᱟᱹᱭ ᱠᱮᱫᱟ ᱟᱹᱞᱤᱧ ᱦᱚᱸ ᱱᱚᱛᱮ, ᱨᱮᱜᱮ ᱮᱠᱷᱚᱱ ᱫᱚ ᱢᱮᱱᱟᱜ ᱟᱠᱟᱫ ᱞᱤᱧᱟ ᱟᱨᱠᱤ
ᱦᱮᱸᱱ ᱥᱮᱸ ᱫᱤᱥᱚᱢ ᱫᱚ ᱱᱚᱸᱰᱮ ᱜᱮ ᱛᱟᱹᱞᱤᱧᱟ ᱟᱨᱠᱤ ᱢᱟᱱᱮ ᱡᱟᱦᱟᱸ ᱢᱤᱫᱴᱟᱝ ᱤᱭᱟᱹ ᱵᱮᱱ ᱟᱸᱡᱚᱢ ᱠᱟᱜ ᱜᱮᱭᱟ ᱢᱟᱱᱮ ᱪᱮᱫ ᱡᱟᱦᱟᱸ ᱨᱩᱜᱷᱩ ᱢᱩᱨᱢᱩ ᱡᱟᱦᱟᱸ ᱠᱚᱞᱮᱡᱽ ᱢᱮᱱᱟᱜ ᱫᱚ ᱚᱱᱟ ᱥᱩᱨ ᱨᱮᱜᱮ ᱫᱤᱥᱚᱢ ᱛᱟᱹᱞᱤᱧ ᱫᱚ ᱟᱹᱞᱤᱧᱟᱜ ᱫᱚ
ᱦᱮᱸ ᱪᱮᱫ ᱢᱩᱨᱢᱩ?
ᱚᱱᱮ ᱯᱚᱸᱰᱮᱛ ᱨᱚᱜᱩᱱᱟᱛᱷ ᱢᱩᱨᱢᱩ ᱥᱨᱤᱛᱤ ᱢᱳᱲ ᱡᱟᱦᱟᱸ ᱦᱮᱱᱟᱜ ᱛᱚ ᱥᱨᱤᱛᱤ ᱡᱟᱸᱜᱮᱛ ᱵᱤᱫᱽᱫᱟᱹᱜᱟᱲ ᱡᱟᱦᱟᱸ ᱠᱚ ᱞᱟᱹᱭ ᱫᱚ ᱟᱸᱡᱚᱢ ᱠᱟᱜ ᱜᱮᱭᱟᱵᱤᱱ ᱥᱮ
ᱟᱸᱡᱚᱢ ᱠᱟᱜ ᱜᱮᱭᱟ ᱞᱮ
ᱚᱱᱟ ᱠᱚ ᱚᱱᱟ ᱡᱮ ᱚᱸᱰᱮ ᱥᱩᱨ ᱜᱮᱛᱟᱞᱤᱧ ᱚᱲᱟᱜ ᱚᱱᱟ ᱢᱤᱫᱴᱟᱝ ᱵᱤᱨ ᱢᱮᱱᱟᱜ ᱫᱚ ᱚᱱᱟ ᱵᱤᱨ ᱴᱷᱮᱱ ᱜᱮ ᱟᱹᱞᱤᱧᱟᱜ ᱫᱚ ᱚᱲᱟᱜ ᱛᱟᱹᱞᱤᱧ ᱟᱨᱠᱤ
ᱟᱪᱪᱷᱟ ᱟᱪᱪᱷᱟ ᱪᱟᱞᱟᱣ ᱵᱟᱲᱟ ᱵᱟᱝ ᱦᱩᱭ ᱟᱠᱟᱱᱟ ᱢᱮᱱᱠᱷᱟᱱ ᱟᱸᱡᱚᱢ ᱵᱟᱲᱟ ᱫᱚ ᱦᱩᱭ ᱠᱟᱱᱟ
ᱟᱹᱰᱤ ᱱᱟᱯᱟᱭ ᱛᱟᱦᱚᱞᱮ ᱡᱟᱱ ᱚᱸ ᱟᱫᱚ ᱚᱱᱟ ᱡᱟᱦᱟᱸ ᱵᱩᱨᱩ ᱠᱟᱞᱚᱢ ᱛᱟᱦᱚᱞᱮ ᱚᱱᱟ ᱠᱚᱫᱚ ᱦᱟᱸᱰᱮ ᱢᱟᱱᱮ ᱚᱲᱟᱜ ᱨᱮᱢ ᱦᱮᱡ ᱞᱮᱱᱠᱷᱟᱱ ᱜᱮ ᱡᱚᱢ ᱵᱟᱲᱟᱭᱟ ᱵᱤ ᱚᱸᱰᱮ ᱵᱟᱵᱤᱱ ᱤᱫᱤ ᱵᱟᱲᱟᱭᱟ ᱠᱟᱹᱴᱤᱡ ᱟᱵᱤᱱ ᱡᱟᱦᱟᱸ ᱴᱷᱮᱱ ᱠᱚ ᱦᱮᱱᱟᱜ ᱵᱤᱱᱟ ᱠᱟᱹᱴᱤᱡ
ᱚᱸᱰᱮ ᱫᱚ ᱦᱟᱸᱜ ᱚᱱᱠᱟ ᱞᱮᱠᱟ ᱫᱚ ᱵᱟᱝᱞᱤᱧ ᱟᱹᱜᱩ ᱵᱟᱲᱟᱣᱟ ᱠᱚᱨᱮ ᱢᱮᱱᱠᱷᱟᱱ ᱚᱲᱟᱜ ᱞᱤᱧ ᱪᱟᱞᱟᱣ ᱞᱮᱱᱠᱷᱟᱱᱡ ᱫᱚ ᱡᱟᱹᱥᱛᱤ ᱚᱱᱟ ᱜᱮᱞᱤᱧ ᱢᱟᱱᱮ ᱠᱩᱥᱤᱭᱟᱜᱼᱟ ᱢᱟᱱᱮ ᱚᱱᱟ ᱫᱚ ᱵᱤᱱᱟᱹ ᱥᱟᱨᱟᱱ ᱛᱮ ᱦᱩᱭᱩᱜᱼᱟ ᱛᱚ ᱛᱟᱦᱚᱞᱮ
ᱟᱫᱚ ᱜᱚᱝᱠᱮ ᱟᱵᱤᱱ ᱛᱚ ᱥᱟᱵ ᱠᱟᱜ ᱢᱮ ᱚᱸᱰᱮ ᱚᱱᱟ ᱱᱟᱜᱟᱨ ᱨᱮᱵᱤᱱ ᱛᱟᱦᱮᱱ ᱠᱟᱱᱟ ᱱᱟᱜᱟᱨ ᱥᱟᱶ ᱥᱟᱶᱛᱮ ᱢᱟᱱᱮ ᱤᱭᱟᱹ ᱠᱚᱨᱮ ᱫᱚ ᱱᱚᱣᱟ ᱡᱤᱱᱤᱥ ᱱᱤᱛᱚᱜ ᱫᱚ ᱵᱟᱝᱠᱚ ᱟᱹᱜᱩ ᱵᱟᱲᱟᱭᱮᱫᱟ ᱵᱟᱝ ᱵᱟᱝ ᱟᱫᱚ ᱚᱱᱟ ᱫᱚ ᱟᱵᱚ ᱦᱚᱲ ᱴᱷᱮᱱ ᱠᱷᱚᱱ ᱜᱮ ᱱᱩᱠᱩ ᱡᱩᱫᱤ ᱤᱭᱟᱹ ᱵᱟᱠᱚ ᱮᱢᱟ ᱠᱚᱣᱟ ᱟᱨᱠᱤ ᱢᱤᱫᱴᱟᱝ ᱮᱢ ᱵᱟᱠᱚ ᱵᱟᱠᱚ ᱟᱹᱠᱷᱨᱤᱧᱟᱠᱚ ᱛᱟᱦᱚᱞᱮ ᱱᱩᱠᱩ ᱫᱤᱠᱩ ᱚᱠᱟᱨᱠᱚ ᱧᱟᱢᱟ ᱪᱷᱟᱹᱛᱤᱠ ᱠᱚ ᱦᱮᱸ ᱥᱮ ᱵᱟᱝ
ᱦ ᱦ ᱦᱭ ᱩᱱᱠᱩ ᱦᱚᱸ ᱵᱟᱲᱟᱭ ᱥᱮ ᱵᱟᱝ ᱡᱮ ᱱᱚᱣᱟ ᱡᱤᱱᱤᱥ
ᱦᱳᱭ ᱦᱮᱸ ᱦᱮᱸ ᱛᱚᱵᱮ ᱜᱚᱝᱠᱮ ᱡᱩᱫᱤ ᱢᱤᱫ ᱫᱷᱟᱣ ᱠᱚ ᱵᱩᱡ ᱧᱟᱢᱟ ᱩᱱᱠᱩ ᱪᱷᱟᱛᱤᱠ ᱠᱚᱜ ᱵᱟᱠᱚ ᱵᱟᱹᱜᱤᱭᱟᱜᱼᱟ ᱛᱟᱦᱚᱞᱮ ᱚᱱᱟ ᱡᱤᱱᱤᱥᱴᱟᱜ ᱦᱮᱸ ᱥᱮ
ᱦᱳᱭ ᱦᱳᱭ ᱦᱳᱭ
ᱢᱟᱱᱮ ᱪᱷᱟᱛᱤᱠ ᱠᱚᱫᱚ ᱚᱱᱠᱟᱱᱟᱜ ᱡᱤᱱᱤᱥ ᱟᱨ ᱡᱟᱹᱥᱛᱤ ᱠᱚ ᱯᱟᱸᱡᱟᱭᱟ
ᱦᱳᱭ ᱦᱳᱭ ᱦᱳᱭ ᱡᱟᱦᱟᱱ ᱳᱫ ᱜᱚᱢᱠᱮ ᱩᱱᱠᱩ ᱫᱚ
ᱚᱠᱛᱚ ᱠᱚᱦᱚᱸ ᱛᱚ ᱱᱟᱜ ᱠᱷᱟᱱ ᱵᱤᱞᱚᱢᱚᱜ ᱠᱟᱱ ᱛᱟᱞᱟᱝᱟ ᱱᱚᱝᱠᱟᱟᱜ ᱜᱮ ᱟᱵᱟᱨ ᱡᱩᱫᱤ ᱚᱠᱛᱚ ᱠᱚᱞᱟᱝ ᱧᱟᱢ ᱞᱮᱠᱷᱟᱱ ᱞᱟᱝ ᱠᱟᱹᱴ ᱞᱟᱝ ᱨᱚ ᱯᱚᱨ ᱜᱚᱴᱟᱜᱼᱟ ᱥᱮ ᱪᱮᱫ
ᱴᱷᱤᱠ ᱜᱮᱭᱟ ᱴᱷᱤᱠ ᱜᱮᱭᱟ ᱱᱩᱭ ᱟᱥᱛᱮ ᱵᱟᱞᱤ ᱜᱮᱞᱤᱧᱵᱩᱡᱽ ᱫᱟ ᱚᱢᱠᱮ ᱡᱮᱢᱚᱱ ᱱᱚᱜᱼᱭ ᱵᱟᱵᱮᱱ ᱵᱟᱲ ᱠᱮᱫᱟᱞᱤᱧ ᱴᱷᱮᱱ ᱠᱚ ᱥᱟᱸᱫᱮᱥ ᱵᱮᱱ ᱧᱟᱢ ᱠᱮᱫᱟ ᱟᱞᱤᱧ ᱡᱟᱦᱟᱸ ᱵᱟᱹᱞᱤᱧ ᱵᱟᱲᱟᱭᱟ ᱚᱱᱟ ᱥᱟᱸᱫᱮᱥ ᱞᱤᱧ ᱧᱟᱢ
ᱦᱳᱭ ᱦᱳᱭ ᱤᱱᱠᱮ ᱢᱟ ᱛᱟᱦᱚᱞᱮ ᱱᱤᱝᱠᱟᱹᱜᱮ ᱱᱤᱝᱠᱟᱹᱜᱮ ᱛᱟᱦᱚᱞᱮ ᱢᱟ ᱟᱞᱝ ᱟᱵᱟᱨ ᱡᱩᱫᱤ ᱚᱠᱛᱚ ᱠᱚᱞᱟᱝ ᱧᱟᱢ ᱞᱮᱠᱷᱟᱱ ᱨᱚᱲᱟᱞᱟᱝ ᱥᱮᱡᱮ
ᱴᱷᱤᱠᱜᱮᱭᱟ ᱢᱟ